ᱡᱚᱦᱟᱨ ᱜᱮ ᱜᱚᱢᱠᱮ
ᱦᱮᱸ
ᱡᱚᱦᱟᱨ ᱜᱮ ᱜᱚᱢᱠᱮ
ᱦᱟᱸ ᱡᱚᱦᱟᱨ ᱜᱮ ᱜᱚᱢᱠᱮ
ᱦᱚᱸ ᱱᱟᱯᱟᱭ ᱵᱟᱲᱟ ᱜᱮᱛᱚ
ᱦᱮᱸ ᱜᱚᱢᱠᱮ ᱱᱟᱯᱟᱭ ᱵᱟᱲᱟ ᱜᱮ
ᱦᱩᱸ ᱱᱟᱯᱟᱭ ᱚᱱᱟ ᱱᱟᱯᱟᱭ ᱜᱮ
ᱦᱟᱸ
ᱛᱟᱦᱚᱞᱮ ᱡᱚᱢ ᱧᱩ ᱠᱚᱫᱚ ᱦᱩᱭᱱᱟ
ᱦᱮᱸ ᱜᱚᱝᱠᱮ ᱦᱩᱭᱟ ᱠᱟᱱᱟ ᱟᱵᱤᱱᱟᱜ ᱜᱮ ᱪᱮᱫᱞᱮᱠᱟ
ᱦᱮᱸ ᱟᱞᱤᱧᱟ ᱦᱚᱸ ᱡᱚᱢ ᱧᱩ ᱦᱩᱭᱱᱟ ᱠᱤᱫᱩᱵᱠᱟᱛᱮᱜ ᱞᱤᱧ ᱦᱮᱡ ᱱᱟ ᱜᱚᱞᱯᱷᱚ ᱦᱩᱭᱩᱜ ᱠᱟᱱᱟ ᱟᱹᱵᱤᱱ ᱥᱟᱶ ᱫᱚ ᱛᱟᱦᱚᱞᱮ ᱪᱟᱥ ᱵᱟᱥ ᱠᱚᱫᱚ ᱪᱮᱫ ᱞᱮᱠᱟ ᱦᱩᱭᱩᱜ ᱠᱟᱱᱟ ᱚᱱᱛᱮ ᱥᱟᱨᱟᱣ ᱱᱟᱥᱮ ᱵᱟᱝ
ᱦᱮᱸ ᱜᱚᱝᱠᱮ ᱟᱞᱮ ᱥᱮᱫ ᱫᱚ ᱪᱟᱥᱵᱟᱥ ᱦᱩᱭᱩᱜ ᱠᱟᱱᱟ ᱞᱮᱛᱟᱲ ᱠᱟᱱᱟ ᱱᱤᱛᱚᱜ ᱫᱚ ᱦᱮᱸ ᱫᱟᱜ ᱞᱟᱜᱟᱣ ᱠᱟᱱᱟ ᱫᱟᱜ ᱡᱟᱹᱲᱤ ᱦᱩᱭᱱᱟ ᱛᱚ
ᱦᱮᱸ
ᱟᱸ ᱟᱞᱮ ᱥᱮᱫ ᱫᱚ ᱞᱮᱛᱟᱲ ᱜᱮᱠᱚ ᱨᱚᱦᱚᱭᱮᱫ ᱜᱮᱭᱟ
ᱦᱩᱸ ᱢᱟᱱᱮ ᱮᱠᱷᱚᱱᱳ ᱛᱤᱱ ᱫᱤᱱ ᱞᱟᱜᱟᱜ-ᱟ ᱢᱩᱪᱟᱹᱫ ᱛᱮ ᱡᱮ ᱚᱱᱛᱮ ᱟᱯᱮ ᱚᱱᱛᱮ
ᱦᱟᱸ ᱢᱤᱫ ᱪᱟᱸᱫᱳ ᱫᱚ ᱞᱟᱜᱟᱜ ᱜᱮᱭᱟ ᱟᱞᱮ ᱥᱮᱫ ᱫᱚ
ᱩᱸ
ᱦᱟᱸ
ᱢᱟᱱᱮ ᱦᱮᱸᱜ ᱮ ᱮᱛᱚᱦᱚᱵ ᱟᱠᱟᱱᱟ ᱵᱟᱝ
ᱦᱳᱭ ᱦᱳᱭ ᱦᱳᱭ ᱦᱳᱭ ᱮᱱᱮ ᱛᱮ ᱮᱦᱚᱵ ᱠᱟᱱᱟ
ᱦᱮᱸ ᱛᱟᱦᱚᱞᱮ ᱵᱷᱤᱛᱟᱹ ᱢᱟᱜ ᱠᱚᱫᱚ ᱵᱤᱱ ᱪᱟᱞᱟᱜ ᱵᱟᱲᱟᱜ ᱠᱟᱱ ᱜᱮᱭᱟ ᱥᱮ ᱵᱟᱝ
ᱦᱮᱸ ᱵᱷᱤᱛᱟᱹ ᱢᱟᱜ ᱠᱚᱫᱚ ᱪᱟᱞᱟᱣ ᱦᱩᱭᱩᱜ ᱠᱟᱱ ᱜᱮᱭᱟ
ᱟᱵᱤᱱ ᱜᱮ ᱜᱚᱝᱠᱮ ᱪᱮᱫ ᱠᱚᱵᱤᱱ ᱪᱤᱠᱟᱹ ᱵᱟᱲᱟᱭᱮᱫᱟ
ᱟᱞᱤᱧᱟᱜ ᱱᱚᱱᱛᱮ ᱦᱚᱸ ᱪᱟᱥᱵᱟᱥ ᱠᱚ ᱦᱚᱸᱜ-ᱚᱭ ᱟᱨᱟᱢᱵᱷᱚ ᱠᱟᱱᱟ ᱛᱚ ᱮᱛᱚᱦᱚᱵ ᱠᱟᱱᱟ
ᱦᱚ
ᱟᱫᱚ ᱦᱚᱸᱜᱼᱚᱭ ᱵᱤᱛᱟᱹ ᱢᱟᱜ ᱠᱚ ᱪᱟᱞᱟᱣ ᱵᱟᱲᱟ ᱦᱩᱭᱩᱜ ᱠᱟᱱᱟ ᱵᱤᱛᱟᱹ ᱢᱟᱜ ᱢᱟᱜ ᱛᱮ ᱮᱸ ᱡᱚᱢᱟᱜ ᱧᱩᱣᱟᱜ ᱦᱚᱸ ᱡᱚᱜᱟᱲ ᱦᱩᱭᱩᱜ ᱠᱟᱱᱟ
ᱦᱳᱭ
ᱦᱚᱸ ᱟᱫᱚ ᱚᱱᱟ ᱵᱷᱤᱛᱟᱹ ᱢᱟᱜ ᱢᱟᱜ ᱛᱮ ᱠᱩᱪᱞᱟᱹ ᱠᱚᱞᱤᱧ ᱛᱟᱲᱟᱣ ᱵᱟᱲᱟᱭᱮᱫ ᱠᱚᱣᱟ ᱵᱟᱹᱥᱤᱭᱟᱹᱢ ᱨᱮᱭᱟᱜ ᱡᱚᱢᱟᱜ ᱧᱩᱣᱟᱜ ᱠᱚ ᱚᱱᱟ ᱥᱟᱶᱛᱮ
ᱦᱳᱭ
ᱦᱮᱸ ᱢᱟᱱᱮ ᱱᱮᱛᱟᱨ ᱫᱚ ᱟᱨᱚ ᱱᱚᱜᱚᱭ ᱥᱤᱛᱩᱝ ᱫᱟᱭ ᱛᱚ ᱫᱟᱜ ᱫᱟᱜ ᱛᱮ ᱚᱱᱟ ᱫᱟᱜ ᱡᱟᱹᱯᱩᱫ ᱫᱤᱱ ᱟᱨᱦᱚᱸ ᱠᱟᱴᱤ ᱛᱷᱟᱢᱟᱣ ᱟᱠᱟᱫ ᱛᱮ ᱥᱤᱛᱩᱝ ᱠᱚᱭ ᱩᱰᱩᱠ ᱵᱟᱲᱟᱭᱮᱫ ᱛᱮ
ᱦᱳᱭ
ᱦᱮᱸ ᱟᱨ ᱛᱚᱠᱷᱚᱱ ᱫᱚ ᱠᱩᱪᱞᱟᱹ ᱠᱩᱪᱞᱟᱹ ᱥᱟᱶ ᱚᱱᱟ ᱢᱟᱨᱮ ᱡᱚᱡᱚ ᱢᱮᱥᱟ ᱠᱟᱛᱮᱜ ᱠᱟᱹᱴᱤᱡ ᱡᱷᱟᱞ ᱡᱷᱟᱹᱞ ᱩᱛᱩ ᱠᱟᱛᱮᱜ ᱟᱹᱰᱤ ᱪᱮᱦᱨᱟ ᱵᱩᱡᱷᱟᱹᱜ ᱠᱟᱱᱟ ᱫᱟᱠᱟ ᱡᱚᱢ ᱨᱮᱦᱚᱸ ᱠᱟᱹᱢᱤ ᱞᱟᱸᱜᱟ ᱥᱮ ᱟᱹᱰᱤ ᱜᱟᱱ ᱫᱟᱠᱟ ᱡᱚᱢᱚᱜᱚᱜ ᱠᱟᱱᱟ
ᱦᱳᱭ ᱦᱳᱭ ᱦᱚᱭ
ᱦᱩᱸ
ᱟᱹᱰᱤ ᱪᱮᱦᱨᱟ ᱜᱮ ᱵᱩᱡᱷᱟᱹᱜ ᱜᱮᱭᱟ ᱠᱚ
ᱦᱮᱸ
ᱦᱚ
ᱚᱱᱟ ᱥᱟᱶᱛᱮ ᱠᱟᱴᱠᱚᱢ ᱠᱚᱦᱚ ᱧᱟᱢᱚᱜ ᱠᱟᱱᱟ ᱠᱚ ᱠᱚ ᱥᱟᱵ ᱟᱜᱩ ᱠᱚ ᱦᱩᱭᱩᱜ ᱠᱟᱱᱟ ᱟᱨ ᱠᱟᱴᱠᱚᱢ ᱨᱤᱫ ᱤᱦ
ᱦᱚᱸ ᱦᱚᱸ
ᱩᱱᱠᱩ ᱦᱚᱸ ᱨᱤᱫ ᱠᱟᱛᱮᱜ ᱦᱚᱸ ᱡᱚᱢᱠᱩ ᱥᱤᱵᱤᱞᱟ ᱟᱨ ᱚᱱᱟ ᱢᱟᱱᱮ ᱡᱚ ᱟᱢᱲᱟ ᱥᱟ ᱴᱚᱠ ᱢᱟᱥᱮ ᱦᱩᱸ ᱢᱮᱛᱟᱵᱤᱱ ᱠᱟᱱ ᱫᱚᱵᱮᱱ ᱟᱹᱰᱤ ᱪᱮᱦᱨᱟ ᱠᱚ ᱵᱩᱡᱷᱟᱹᱜᱼᱟ ᱟᱢᱵᱲᱟ ᱥᱟᱶ
ᱦᱳᱭ ᱦᱳᱭ ᱟᱹᱞᱤᱧ ᱦᱚᱞᱤᱧ ᱡᱚᱢ ᱵᱟᱲᱟ ᱟᱠᱟᱫ ᱜᱮᱭᱟ ᱟᱹᱰᱤ ᱥᱟᱨᱦᱟ ᱜᱮᱠᱚ ᱵᱩᱡᱷᱟᱹᱜ ᱜᱮᱭᱟ ᱛᱚ ᱜᱚᱝᱠᱮ ᱟᱱᱟᱡ ᱪᱟᱥ ᱠᱚᱫᱚ ᱚᱠᱟᱮ ᱞᱮᱠᱟ ᱟᱵᱤᱱ ᱥᱮᱫ ᱫᱚ
ᱦᱮᱸ ᱟᱱᱟᱡ ᱪᱟᱥ ᱠᱚᱫᱚ ᱦᱩᱭ ᱵᱟᱲᱟᱜ ᱜᱮᱭᱟ ᱚᱱᱠᱟ ᱢᱟᱱᱮ ᱟᱞᱤᱧ ᱫᱚᱞᱤᱧ ᱪᱟᱥ ᱵᱟᱲᱟᱭ ᱜᱮᱭᱟ ᱚᱲᱟᱜ ᱡᱚᱢ ᱞᱮᱠᱟ ᱢᱟᱱᱮ ᱛᱤᱱᱟᱹᱜ ᱫᱚ ᱠᱤᱨᱤᱧ ᱠᱟᱛᱮᱜ ᱵᱤᱱ ᱡᱚᱢᱟ ᱦᱩᱸ ᱟᱫᱚ ᱠᱤᱨᱤᱧ ᱠᱟᱛᱮᱜ ᱡᱚᱢ ᱢᱟᱛᱚ ᱚᱱᱮ ᱚᱱᱠᱟ ᱚᱱᱮ ᱫᱤᱠᱩ ᱩᱱᱠᱩ ᱫᱚ ᱚᱱᱠᱟ ᱦᱟᱴ ᱠᱚᱨᱮ ᱠᱚ ᱤᱫᱤ ᱵᱟᱲᱟᱭᱟᱠᱚ
ᱦᱳᱭ ᱦᱳᱭ ᱦᱳᱭ
ᱟᱫᱚ ᱩᱱᱠᱩ ᱫᱚ ᱵᱷᱟᱜᱮ ᱯᱷᱚᱞᱚᱱ ᱠᱷᱟᱹᱛᱤᱨ ᱱᱟᱱᱟᱦᱩᱱᱟᱹᱨ ᱨᱟᱥᱟᱭᱱᱤᱠ ᱮ ᱨᱟᱢ ᱯᱩᱨᱠ ᱠᱚ ᱮᱢᱟᱜᱼᱟ ᱡᱟᱛᱮ ᱯᱷᱚᱞᱚᱱ ᱠᱚ ᱪᱟᱥ ᱠᱚ ᱠᱟᱹᱴᱤᱡ ᱰᱷᱮᱨ ᱧᱚᱜ ᱦᱩᱭᱩᱜ ᱛᱟᱠᱚᱢᱟ ᱡᱟᱹᱥᱛᱤ ᱧᱚᱜ ᱦᱩᱭᱩᱜ ᱛᱟᱠᱟ ᱢᱟ
ᱦᱚᱭ ᱦᱚᱭ
ᱡᱟᱦᱟᱸ ᱚᱱᱟ ᱠᱚᱫᱚ ᱠᱤᱴᱱᱟᱥᱚᱠ ᱠᱚᱠᱚ ᱵᱤᱥ ᱠᱚᱠᱚ ᱮᱢᱟᱜ ᱠᱟᱱᱟ ᱛᱚ ᱵᱤᱥ ᱠᱚᱛᱮ ᱠᱚ ᱦᱟᱨᱟᱭ ᱮᱫᱟ ᱟᱫᱚ ᱚᱱᱟ ᱠᱚ ᱡᱚᱢ ᱞᱮᱠᱷᱟᱡ ᱦᱚᱲᱢᱚ ᱠᱚᱦᱚᱸ ᱵᱟᱹᱲᱤᱡᱚᱜ ᱜᱮᱭᱟ ᱦᱮᱸ ᱟᱫᱚ ᱚᱱᱟᱛᱮ ᱟᱹᱞᱤᱧ ᱫᱚ ᱟᱱᱟᱡ ᱯᱟᱹᱛᱤ ᱫᱚ ᱚᱲᱟᱜ ᱠᱚᱨᱮ ᱜᱮᱞᱤᱧ ᱪᱟᱥᱟ ᱡᱟᱛᱮ ᱡᱟᱛᱮ ᱵᱷᱟᱜᱮ ᱢᱟᱱᱮ ᱵᱷᱟᱜᱮ ᱧᱚᱜ ᱪᱟᱥ ᱠᱟᱛᱮᱜ ᱵᱷᱟᱜᱮ ᱧᱚᱜ ᱡᱚᱢᱟᱜ ᱧᱩᱣᱟᱜ ᱧᱟᱢᱚᱜᱼᱢᱟ
ᱦᱳᱭ ᱦᱳᱭ
ᱦᱳᱭ ᱟᱨ ᱵᱷᱟᱜᱮᱧ ᱡᱚᱢᱟᱜ ᱧᱩᱣᱟᱜ ᱮᱢ ᱡᱚᱢ ᱞᱮᱠᱟᱱ ᱦᱚᱲᱢᱚ ᱠᱚᱦᱚᱸ ᱵᱮᱥ ᱛᱟᱦᱮᱱᱟ ᱨᱩᱣᱟᱹ ᱟᱡᱟᱨ ᱠᱚ ᱩᱱᱟᱹᱜ ᱵᱟᱭ ᱧᱟᱢᱚᱜᱼᱟ ᱦᱩᱸ ᱢᱟ ᱛᱚᱵᱮ ᱟᱞᱤᱧ ᱫᱚᱞᱤᱧ ᱞᱟᱹᱭ ᱟ ᱟᱱᱟᱪ ᱯᱟᱛᱤ ᱠᱚᱫᱚ ᱚᱲᱟᱜ ᱨᱮ ᱪᱟᱥ ᱜᱮ ᱱᱟᱯᱟᱭᱟ
ᱦᱮᱸ ᱟᱹᱞᱤᱧ ᱦᱚᱸ ᱟᱱᱟᱡ ᱯᱟᱹᱛᱤ ᱫᱚ ᱚᱲᱟᱜ ᱠᱚᱨᱮ ᱜᱮ ᱡᱟᱦᱟᱸ ᱫᱚ ᱟᱲᱟᱜ ᱠᱚ ᱦᱩᱸ ᱟᱹᱰᱤ ᱢᱟᱹᱨᱤᱪ ᱠᱚ ᱦᱩᱸ
ᱦᱳᱭ
ᱫᱚ ᱚᱲᱟᱜ ᱠᱚᱨᱮ ᱜᱮ ᱡᱚᱛᱷᱚ ᱵᱤᱞᱟᱛᱤ ᱛᱚ ᱚᱲᱟᱜ ᱨᱮᱜᱮ
ᱪ
ᱢᱮᱱᱟᱜ ᱛᱟᱞᱮᱭᱟ ᱦᱩᱸ
ᱦᱩᱸ
ᱠᱤᱨᱤᱧ ᱠᱟᱛᱮᱜ ᱡᱮ ᱡᱚᱢ ᱦᱩᱭᱩᱜᱼᱟ ᱚᱱᱠᱟᱱᱟᱜ ᱵᱮᱯᱟᱨ ᱫᱚ ᱵᱟᱝ ᱠᱟᱱᱟ ᱦᱟᱸ ᱚᱲᱟᱜ ᱨᱮᱜᱮ ᱡᱚᱛᱷᱚ ᱱᱟᱜ ᱜᱮ ᱢᱮᱱᱟᱜᱼᱟ ᱦᱩᱸ
ᱦᱳᱭ ᱦᱳᱭ ᱦᱳᱭ
ᱦᱮᱸ
ᱛᱟᱞᱦᱮ ᱟᱫᱚ ᱦᱚᱸᱜᱼᱚᱭ ᱱᱚᱝᱠᱟ ᱡᱮ ᱟᱹᱵᱤᱱᱟᱜ ᱪᱤᱱᱛᱟᱹ ᱵᱷᱟᱵᱱᱟ ᱠᱚ ᱵᱟᱹᱱᱩᱜᱼᱟ ᱡᱮ ᱰᱷᱮᱨ ᱧᱚᱜ ᱞᱤᱧ ᱪᱟᱥ ᱠᱟᱛᱮᱜ ᱦᱟᱴ ᱠᱚᱨᱮ ᱞᱮ ᱟᱹᱠᱷᱨᱤᱧᱟ ᱠᱟᱹᱴᱤᱡ ᱞᱤᱧ ᱟᱨ ᱵᱮᱵᱥᱟᱭᱟ ᱚᱱᱮ ᱱᱚᱝᱠᱟ ᱪᱤᱱᱛᱟᱹ ᱵᱷᱟᱵᱽᱱᱟ ᱠᱚ ᱠᱟᱹᱴᱤᱡ ᱢᱮᱱᱟᱜ ᱛᱟᱹᱵᱤᱱᱟ ᱥᱮ ᱵᱟᱝ
ᱦᱮᱸ ᱜᱚᱝᱠᱮ ᱚᱱᱠᱟᱱᱟᱜ ᱫᱚ ᱤᱪᱪᱷᱟᱹ ᱢᱮᱱᱟᱜᱼᱟ ᱩᱻᱮᱻ ᱞᱟᱦᱟᱛᱮ ᱧᱚᱜ ᱱᱚᱝᱠᱟ ᱪᱟᱥ ᱦᱩᱭᱩᱜ ᱠᱟᱱ ᱛᱟᱦᱮᱸᱜ ᱦᱮᱸ ᱦᱮᱸ ᱰᱷᱮᱨ ᱧᱚᱜ ᱠᱟᱛᱮᱫ ᱨᱚᱦᱚᱭ ᱠᱟᱛᱮᱜ ᱟᱹᱠᱷᱨᱤᱧ ᱤᱫᱤ ᱦᱩᱭᱩᱜ ᱠᱟᱱ ᱛᱟᱦᱮᱫ ᱵᱟᱡᱟᱨ ᱥᱮᱫ ᱟᱨ ᱤᱱᱟᱹ ᱤᱱᱟᱹ ᱯᱚᱨᱮ ᱫᱚ ᱜᱚᱢᱠᱮ ᱵᱟᱝ ᱪᱟᱥ ᱦᱩᱭ ᱟᱠᱟᱱᱟ ᱦᱮᱸ
ᱦᱩᱸᱭ
ᱤᱱᱟᱹ ᱯᱚᱨᱮ ᱫᱚ ᱪᱟᱥ ᱠᱚ ᱱᱚᱝᱠᱟ ᱵᱟᱝ ᱦᱩᱭ ᱟᱠᱟᱱᱟ ᱪᱟᱥ ᱚᱛ ᱜᱮ ᱪᱟᱥ ᱵᱟᱲᱟ ᱦᱩᱭᱩᱜ ᱠᱟᱱᱟ ᱦᱩᱸ
ᱦᱩᱸᱻ ᱦᱚᱭ ᱦᱚᱭ ᱚᱱᱮ ᱚᱲᱟᱜ ᱡᱚᱢ ᱞᱮᱠᱟ ᱦᱚᱸ ᱪᱟᱥ ᱦᱩᱭᱩᱜᱼᱟ ᱟᱨ ᱡᱟᱦᱟᱸ ᱪᱟᱥ ᱠᱟᱛᱮᱜ ᱡᱟᱦᱟᱸ ᱠᱟᱹᱴᱤᱡ ᱡᱟᱹᱥᱛᱤ ᱧᱚᱜ ᱵᱤᱱ ᱪᱟᱥ ᱞᱮᱠᱷᱟᱱ ᱢᱟᱱᱮ ᱡᱟᱦᱟᱸ ᱵᱤᱱ ᱵᱷᱟᱹᱵᱤ ᱮᱫᱟ ᱡᱮ ᱵᱟᱝ ᱟᱹᱞᱤᱧ ᱫᱚ ᱪᱟᱥ ᱠᱟᱛᱮᱫ ᱦᱚᱸ ᱠᱟᱹᱴᱤᱡ ᱵᱮᱵᱥᱟᱭᱟ ᱚᱱᱠᱟ ᱦᱚᱸ ᱜᱟᱱᱚᱜ ᱜᱮᱭᱟ ᱢᱟᱱᱮ ᱡᱟᱦᱟᱸ ᱥᱮᱫ ᱠᱚ ᱟᱱᱟᱡᱽ ᱯᱟᱹᱛᱤ ᱪᱟᱥ ᱵᱟᱭ ᱦᱩᱭᱩᱜᱼᱟ ᱚᱱᱛᱮ ᱫᱚ ᱠᱟᱹᱴᱤᱡ ᱜᱚᱱᱚᱝ ᱠᱚᱦᱚᱸ ᱠᱟᱹᱴᱤᱡ ᱡᱟᱹᱥᱛᱤ ᱧᱚᱜ ᱜᱮᱭᱟ ᱛᱚ ᱚᱱᱟ ᱠᱚᱨᱮᱱᱟᱜ
ᱦᱳᱭ ᱦᱳᱭ ᱦᱳᱭ
ᱦᱮᱸ ᱟᱫᱚ ᱚᱱᱠᱟ ᱜᱤᱧ ᱪᱤᱱᱛᱟᱹ ᱵᱷᱟᱵᱽᱱᱟ ᱟᱠᱟᱫᱟ ᱡᱮ ᱵᱟᱝ ᱛᱟᱦᱚᱞᱮ ᱚᱱᱠᱟ ᱟᱹᱰᱤ ᱟᱱᱟᱡᱽ ᱯᱟᱹᱛᱤ ᱠᱚ ᱰᱷᱮᱨ ᱧᱚᱜ ᱪᱟᱥ ᱦᱩᱭᱩᱜᱼᱟ ᱛᱟᱦᱞᱮ ᱚᱱᱠᱟ ᱡᱟᱦᱟᱸ ᱥᱮᱫ ᱪᱟᱥ ᱠᱚ ᱵᱟᱹᱱᱩᱜᱼᱟ ᱚᱱᱛᱮ ᱦᱟᱸᱜ ᱤᱫᱤ ᱦᱩᱭᱩᱜᱼᱟ ᱟᱹᱠᱷᱨᱤᱧ ᱠᱚ
ᱦᱳᱭ ᱦᱳᱭ ᱦᱳᱭ
ᱚᱱᱛᱮ ᱫᱚ ᱡᱟᱦᱟᱸᱭ ᱢᱮᱱᱟᱜ ᱠᱚᱣᱟ ᱴᱟᱹᱣᱩᱱ ᱠᱚᱨᱮ ᱚᱱᱛᱮ ᱫᱚ ᱪᱟᱥ ᱠᱚᱫᱚ ᱵᱟᱹᱱᱩᱜᱼᱟ ᱛᱚ ᱚᱱᱛᱮ ᱫᱚ ᱟᱨ ᱫᱤᱠᱩ ᱪᱷᱟᱹᱛᱤᱠ ᱠᱚᱫᱚ ᱩᱱᱠᱩ ᱫᱚ ᱰᱷᱮᱨ ᱜᱚᱱᱚᱝ ᱛᱮᱢ ᱞᱟᱹᱭᱟᱠᱚ ᱨᱮ ᱦᱚᱸ ᱚᱱᱟ ᱠᱚ ᱦᱟᱛᱟᱣᱟ
ᱛᱟᱦᱚᱞᱮ ᱟᱹᱵᱤᱱ ᱵᱤᱱ ᱪᱟᱥ ᱵᱟᱲᱟ ᱠᱟᱜ ᱜᱮᱭᱟ ᱱᱚᱱᱛᱮ
ᱦᱮᱸ ᱚᱱᱠᱟ ᱪᱟᱥ ᱵᱟᱲᱟ ᱠᱟᱛᱮᱜ ᱚᱱᱠᱟ ᱟᱹᱠᱷᱤᱨᱤᱧ ᱠᱚᱦᱚᱸ ᱞᱤᱧ ᱤᱫᱤ ᱵᱟᱲᱟ ᱟᱠᱟᱜ ᱜᱮᱭᱟ ᱢᱩᱱᱟᱯᱷᱟ ᱦᱚᱸ ᱵᱷᱟᱹᱜᱤ ᱜᱮ ᱦᱩᱭ ᱟᱠᱟᱱ ᱛᱟᱹᱞᱤᱧᱟ ᱢᱟᱱᱮ ᱠᱟᱹᱴᱤᱡ ᱚᱲᱟᱜ ᱡᱚᱢ ᱞᱮᱠᱟ ᱪᱟᱥ ᱞᱮᱠᱷᱟᱡ ᱦᱚᱸ ᱛᱚ ᱵᱟᱭ ᱜᱟᱱᱚᱜᱼᱟ ᱢᱟᱱᱮ ᱢᱤᱫᱴᱟᱹᱝ ᱜᱷᱟᱸᱨᱚᱡᱽ ᱪᱟᱞᱟᱣ ᱞᱮᱠᱟ ᱦᱚᱸ ᱛᱚ ᱡᱟᱦᱟᱱᱟᱜ ᱪᱤᱠᱟᱹᱭ ᱦᱩᱭᱩᱜᱼᱟ ᱥᱮ
ᱦᱳᱭ ᱦᱳᱭ ᱦᱳᱭ
ᱦᱩᱸᱻ ᱢᱟᱱᱮ ᱡᱟᱦᱟᱸ ᱥᱤᱡᱤᱱ ᱨᱮ ᱡᱟᱦᱟᱸᱱᱟᱜ ᱟᱨᱠᱤ ᱮ ᱡᱟᱦᱟᱸ ᱟᱱᱟᱡᱽ ᱯᱟᱹᱛᱤ ᱨᱮᱭᱟᱜ ᱡᱟᱦᱟᱸ ᱪᱟᱹᱦᱤᱫᱟ ᱟᱨᱠᱤ ᱡᱟᱦᱟᱸ ᱵᱮᱥᱤ ᱧᱚᱜ ᱜᱮᱭᱟ ᱡᱟᱹᱥᱛᱤ ᱧᱚᱜ ᱜᱮᱭᱟ ᱚᱱᱟ ᱠᱚ ᱪᱟᱥ ᱠᱟᱛᱮ ᱫᱚ ᱢᱩᱱᱟᱯᱷᱟ ᱵᱷᱟᱹᱞᱤ ᱜᱮ ᱧᱟᱢᱚᱜᱼᱟ
ᱦᱳᱭ ᱦᱳᱭ ᱦᱳᱭ
ᱢᱟᱱᱮ ᱫᱤᱠᱩ ᱪᱷᱟᱹᱛᱤᱠ ᱠᱚᱫᱚ ᱚᱱᱠᱟ ᱠᱟᱛᱮᱜ ᱜᱮᱛᱚ ᱠᱚ ᱢᱟᱱᱮ ᱟᱠᱚᱣᱟᱜ ᱜᱷᱟᱸᱨᱚᱡᱽ ᱠᱷᱚᱱᱟᱜ ᱟᱨᱦᱚᱸ ᱠᱚ ᱠᱤᱥᱟᱹᱬ ᱪᱟᱞᱟᱜ ᱠᱟᱱᱟ
ᱦᱳᱭ ᱜᱚᱝᱠᱮ ᱦᱳᱭ ᱟᱹᱞᱤ ᱟᱹᱞᱤᱧ ᱥᱮᱫ ᱦᱚᱸ ᱱᱚᱝᱠᱟ ᱫᱚᱢᱮ ᱠᱚ ᱪᱟᱥ ᱜᱮᱭᱟ ᱦᱚᱲ ᱠᱚᱜᱮ ᱟᱨ ᱟᱹᱰᱤ ᱡᱟᱹᱥᱛᱤ ᱜᱮᱠᱚ ᱪᱟᱥ ᱜᱮᱭᱟ ᱦᱩᱸ
ᱵᱟᱭᱨᱮ ᱵᱟᱭᱨᱮ ᱟᱠᱷᱨᱤᱧ ᱠᱚ ᱤᱫᱤᱭᱟ ᱥᱮ ᱵᱷᱳᱨ ᱛᱮ ᱵᱮᱨᱮᱫ ᱠᱟᱛᱮᱜ ᱦᱮᱸ
ᱦᱩᱸ
ᱜᱚᱜ ᱫᱚᱦᱚ ᱠᱟᱜᱼᱟ ᱠᱚ ᱛᱟᱨᱟᱥᱤᱧ ᱵᱮᱲᱟ ᱨᱮ ᱵᱷᱳᱨ ᱛᱟ ᱛᱟᱯᱚᱨᱮ ᱫᱚᱦᱚ ᱠᱟᱜᱼᱟ ᱠᱚ, ᱵᱚᱥᱛᱟ ᱨᱮ ᱥᱟᱡᱟᱣ ᱠᱟᱛᱮᱜ ᱵᱷᱳᱨ ᱛᱮ ᱵᱮᱨᱮᱜ ᱠᱟᱛᱮᱜ ᱵᱟᱨᱦᱟᱨᱮ ᱫᱤᱥᱚᱢ ᱛᱮ ᱟᱠᱷᱨᱤᱧ ᱠᱚ ᱤᱫᱤᱭᱟ᱾ ᱦᱩᱸ ᱜᱚᱱᱚᱝ ᱫᱷᱮᱨ ᱠᱚ ᱫᱷᱮᱨ ᱠᱚ ᱧᱟᱢᱟ ᱜᱚᱱᱚᱝ ᱠᱚ᱾
ᱦᱮᱸ
ᱦᱳᱭ᱾
ᱦᱩᱸ--᱾
ᱟᱞᱤᱧ ᱦᱚᱸ ᱞᱟᱦᱟ ᱛᱮᱫᱚ ᱤᱫᱤ ᱵᱟᱲᱟ ᱦᱩᱭᱩᱜ ᱠᱟᱱ ᱛᱟᱦᱮᱸᱜ ᱟᱫᱚ, ᱱᱤᱛᱚᱜ ᱫᱚ ᱵᱟᱭᱨᱮ ᱨᱮ ᱢᱮᱱᱟᱜ ᱞᱤᱧ ᱛᱮ ᱵᱟᱝ ᱦᱳᱭᱳᱜ ᱠᱟᱱᱟ, ᱦᱩᱸ᱾
ᱦᱮᱸᱻ ᱳᱭᱻ ᱳᱭᱻ᱾
ᱦᱮᱸᱻ ᱜᱮ
ᱚᱱᱟ ᱠᱚᱵᱤᱱ ᱞᱟᱹᱭ ᱠᱮᱜ ᱠᱷᱟᱡ ᱢᱤᱫᱴᱟᱝ ᱠᱟᱛᱷᱟ ᱞᱤᱧ ᱩᱭᱦᱟᱹᱨ ᱠᱮᱫᱟ ᱢᱟᱱᱮ ᱟᱵᱤᱱᱟᱜ ᱚᱱᱛᱮ ᱫᱚ ᱪᱮᱫ ᱞᱮᱠᱟ ᱠᱟᱹᱢᱤ ᱠᱚ, ᱠᱟᱹᱢᱤ ᱠᱟᱹᱥᱢᱤ ᱠᱚ ᱦᱳᱭᱳᱜᱼᱟ? ᱡᱟᱦᱟᱸ ᱞᱮᱠᱟ ᱡᱮ ᱟᱹᱵᱤᱱ ᱡᱟᱦᱟᱸᱭᱟᱜ ᱠᱟᱹᱢᱤ ᱵᱤᱱ ᱞᱟᱜᱟᱣ ᱱᱟ ᱦᱮᱸᱥᱮ᱾ ᱠᱟᱹᱢᱤ ᱞᱟᱜᱟᱣ ᱠᱟᱛᱮ ᱡᱮ, ᱟᱹᱵᱤᱱ ᱦᱚᱸᱠᱚ ᱠᱟᱹᱢᱤ ᱜᱚᱲᱚ ᱟᱵᱤᱱᱟ? ᱥᱮ ᱡᱮ ᱟᱹᱵᱤᱱ ᱡᱟᱦᱟᱸ ᱵᱤᱱ ᱠᱟᱹᱢᱤ ᱡᱚᱝ ᱠᱟᱱᱟ, ᱚᱱᱟ ᱨᱮᱭᱟᱜ ᱜᱚᱱᱚᱝ ᱵᱤᱱ ᱧᱟᱢᱟ? ᱚᱱᱮ ᱚᱝᱠᱟ ᱞᱮᱠᱟ?
ᱜᱚᱝᱠᱮ ᱱᱚᱣᱟ ᱫᱚ ᱵᱟᱨᱭᱟ ᱫᱷᱟᱯ ᱢᱮᱱᱟᱜ ᱛᱟᱹᱞᱤᱧᱟ ᱟᱹᱞᱤᱝ ᱥᱮᱜ ᱫᱚ᱾
ᱛᱚ ᱡᱟᱦᱟᱸ ᱥᱟᱱᱛᱟᱲ ᱦᱚᱲ, ᱦᱩᱸ ᱡᱟᱦᱟᱸ ᱟᱵᱚ ᱥᱟᱱᱛᱟᱲ ᱟᱵᱚ ᱥᱚᱢᱟᱡᱽ ᱨᱮᱱ ᱦᱚᱲ ᱠᱚᱫᱚ, ᱡᱟᱦᱟᱸᱭ ᱫᱚ ᱟᱛᱳ ᱠᱚᱨᱮᱱ ᱛᱟᱸᱦᱮᱸᱱᱟᱵᱚᱱ ᱛᱚ ᱱᱚᱝ ᱴᱷᱮᱱ ᱡᱩᱫᱤ ᱵᱚᱱ ᱠᱟᱹᱢᱤᱭᱟ ᱱᱩᱠᱩᱣᱟᱜ, ᱛᱚ ᱩᱱᱠᱩ ᱦᱚᱸ ᱟᱵᱚᱣᱟᱜ ᱠᱚ ᱠᱟᱹᱢᱤ ᱠᱟᱛᱟ ᱵᱚᱱᱟ᱾
ᱦᱳᱭ᱾
ᱚᱱ ᱚᱠᱟᱱᱟᱜ ᱟᱨ ᱫᱤᱠᱳ ᱡᱟᱹᱛᱤ ᱴᱷᱮᱱ ᱠᱟᱹᱢᱤ ᱞᱮᱠᱷᱟᱱ, ᱩᱱᱠᱩ ᱫᱚ ᱜᱚᱱᱚᱝ ᱜᱮᱠᱚ ᱮᱢᱚᱜ
ᱩᱸᱻ ᱦᱮᱸᱻ ᱦᱮᱸ᱾
ᱦᱩᱸᱻ ᱟᱹᱵᱤᱱ ᱥᱮᱜ ᱫᱚ ᱚᱠᱟᱞᱮᱠᱟ?
ᱟᱞᱤᱧ ᱥᱮᱱ ᱦᱚᱸ ᱚᱱᱠᱟ ᱜᱮ ᱡᱮ ᱟᱛᱩ ᱠᱚᱨᱮ ᱫᱚ ᱚᱱᱠᱟ ᱡᱟᱦᱟᱸᱭ ᱚᱝᱠᱟᱢ ᱜᱚᱲᱚᱣᱟᱭᱟ ᱥᱮ, ᱟᱫᱚ ᱚᱱᱟ ᱩᱱᱤ ᱟᱢ ᱡᱟᱦᱟᱸ ᱠᱟᱹᱢᱤ ᱵᱚᱫᱚᱞ ᱛᱮ ᱟᱢᱦᱚᱸ ᱠᱟᱹᱢᱤ ᱜᱚᱲᱚ ᱟᱢᱟ ᱱᱚᱝᱠᱟ᱾
ᱦᱳᱭᱻ ᱦᱳᱭ᱾
ᱦᱚᱸ ᱟᱹᱞᱤᱧ ᱥᱮᱫ ᱚᱱᱠᱟ ᱦᱩᱭ ᱵᱟᱲᱟ ᱟᱠᱟᱱᱟ, ᱡᱮ ᱫᱤᱠᱩ ᱪᱷᱛᱤᱠᱟᱜ ᱪᱟᱞᱟᱣ ᱞᱮᱠᱷᱟᱱ ᱩᱱᱠᱩ ᱫᱚ ᱜᱚᱱᱚᱝ ᱠᱚᱠᱚ ᱮᱢᱚᱜ ᱜᱮᱭᱟ᱾
ᱦᱳᱭᱻ ᱦᱳᱭᱻ᱾
ᱩᱸᱻ ᱢᱟᱱᱮ ᱟᱵᱤᱱ ᱥᱮᱜ ᱫᱚ ᱚᱱᱠᱟ ᱢᱤᱫᱴᱟᱝ ᱢᱩᱱᱤᱥᱟᱜ ᱫᱚ ᱪᱮᱜ ᱞᱮᱠᱟ ᱜᱚᱱᱚᱝ ᱯᱮ ᱮᱢᱻᱟ?
ᱮᱢᱚᱜ ᱟᱠᱚ ᱟᱹᱲᱟᱹᱭᱥᱚ ᱠᱟᱛᱮᱜ᱾
ᱚᱸᱻ᱾
ᱦᱳᱭ᱾
ᱟᱪᱪᱷᱟ ᱜᱚᱝᱠᱮ, ᱦᱮᱸ ᱚᱱᱟ ᱯᱟᱹᱦᱤᱞ ᱯᱟᱹᱦᱤᱞ ᱫᱚ ᱜᱚᱢᱠᱮ ᱚᱱᱟ ᱪᱟᱣᱞᱮ ᱛᱮᱜᱮ ᱠᱚᱛᱚ ᱠᱚ ᱠᱟᱹᱢᱤ ᱠᱮᱭᱟ, ᱜᱚᱱᱚᱝ ᱫᱚ ᱩᱱᱟᱹᱜ ᱵᱟᱝᱠᱚ ᱦᱟᱛᱟᱣ ᱠᱮᱭᱟ ᱦᱟᱸᱜ ᱦᱮᱸ?
ᱦᱮᱸ ᱜᱚᱝᱠᱮ ᱞᱟᱦᱟ ᱛᱮᱫᱚ, ᱱᱟᱦᱟᱜ ᱫᱚ ᱞᱟᱦᱟ ᱛᱮᱫᱚ ᱡᱟᱦᱟᱸ ᱫᱚ ᱡᱚᱢ ᱧᱩ ᱨᱮᱱᱟᱜ ᱟᱹᱰᱤ ᱜᱮ ᱥᱟᱱᱛᱟᱲ ᱠᱚ ᱚᱵᱷᱟᱵ ᱠᱚ ᱛᱟᱦᱮ ᱮᱸᱴᱠᱮᱴᱚᱬᱮ ᱧᱚᱜ ᱛᱟᱦᱮᱸ ᱠᱟᱱᱛᱮ ᱟᱫᱚ, ᱴᱟᱠᱟ ᱯᱚᱭᱥᱟ ᱨᱮᱱᱟᱜ ᱫᱚ ᱟᱫᱚ ᱩᱱᱟᱹᱜ ᱫᱚ ᱦᱟᱞᱪᱟᱞ ᱵᱟᱝ ᱛᱟᱦᱮᱸ ᱠᱟᱱᱟ ᱦᱮᱸ, ᱛᱚᱠᱷᱚᱱ ᱫᱚ ᱥᱩᱫᱷᱩ ᱞᱟᱡ ᱯᱮᱨᱮᱡ ᱞᱟᱹᱜᱤᱫ ᱡᱚᱢᱟᱜ ᱜᱮ ᱟᱹᱰᱤ ᱟᱱᱟᱴ ᱛᱟᱦᱮᱸ ᱞᱮᱱ ᱛᱟᱠᱚ ᱛᱮ ᱴᱟᱠᱟ ᱯᱚᱭᱥᱟ ᱵᱟᱝ ᱦᱟᱛᱟᱣ ᱠᱟᱛᱮᱜ, ᱪᱟᱣᱞᱩ ᱠᱚ ᱜᱮ ᱠᱚ ᱦᱟᱛᱟᱣᱟ᱾ ᱮᱭᱟ᱾
ᱦᱮᱸ ᱱᱮᱛᱟᱨ ᱫᱚ ᱡᱩᱜ ᱵᱚᱫᱚᱞᱟ ᱟᱠᱟᱱᱟ ᱜᱚᱝᱠᱮ, ᱱᱮᱛᱟᱨ ᱫᱚ ᱦᱚᱨᱚᱜ ᱵᱟᱸᱫᱮ ᱮᱴᱟᱜ ᱟᱠᱟᱱᱟ᱾ ᱚᱱᱟ ᱢᱚᱪ ᱢᱚᱪᱟᱜ ᱦᱚᱨᱚᱜ ᱵᱟᱸᱫᱮ ᱠᱚ ᱪᱟᱹᱭ ᱠᱟᱱᱟ ᱥᱮ, ᱦᱮᱸ ᱚᱱᱟᱛᱮ ᱟᱫᱚ ᱱᱮᱛᱟᱨ ᱫᱚ ᱜᱚᱱᱚᱝ ᱠᱚ ᱫᱷᱷᱮᱨ ᱟᱠᱟᱱᱟ, ᱟᱨ ᱚᱱᱟ ᱪᱟᱥᱵᱟᱥ ᱠᱚᱦᱚᱸ ᱵᱟᱹᱲᱛᱤ ᱟᱠᱟᱱᱟ᱾
ᱦᱳᱭ ᱜᱚᱝᱠᱮ ᱦᱚ
ᱞᱟᱦᱟ ᱛᱮᱫᱚ ᱵᱟᱠᱷᱟᱱ ᱫᱚ ᱚᱱᱟ ᱞᱟᱡ ᱨᱮᱸᱜᱮᱡ ᱠᱷᱟᱹᱛᱤᱨ ᱦᱚᱸᱭ ᱚᱱᱠᱟ ᱦᱚᱲ ᱚᱲᱟᱜ ᱠᱚᱨᱮ ᱠᱟᱹᱲᱢᱤᱠᱚ ᱛᱟᱦᱮᱸ ᱠᱚᱜᱼᱟ᱾ ᱢᱟᱱᱮ ᱰᱟᱝᱨᱤ ᱢᱟᱨᱦᱟ ᱠᱟᱰᱟ ᱢᱟᱨᱦᱟ ᱚᱱᱮ ᱠᱟ ᱢᱟᱱᱮ ᱵᱟᱨ ᱩᱱᱫᱚ ᱜᱚᱱᱚᱝ ᱫᱚ ᱵᱟᱠᱚ ᱪᱟᱹᱭ ᱜᱮᱭᱟ ᱥᱩᱫᱩ ᱛᱟᱦᱮᱱ ᱡᱟᱭᱜᱟ ᱟᱨ ᱡᱚᱢ ᱧᱩ᱾
ᱦᱳ ᱜᱚᱝᱠᱮ ᱦᱳᱭ ᱦᱳᱭ᱾
ᱚᱱᱠᱟ ᱟᱸᱡᱚᱢ ᱵᱟᱲᱟ ᱦᱳᱭ ᱟᱠᱟᱱᱟ ᱡᱮ ᱞᱟᱦᱟ ᱛᱮᱫᱚ ᱩᱱᱟᱹᱜ ᱫᱚ ᱦᱚᱨᱚᱜ ᱵᱟᱸᱫᱮ ᱨᱮᱱᱟᱜ ᱫᱚ ᱩᱱᱟᱹᱜ ᱪᱟᱹᱦᱤᱫᱟ ᱫᱚ ᱵᱟᱭ ᱛᱟᱦᱮᱸ ᱞᱮᱱᱟ᱾ ᱢᱟᱱᱮ ᱱᱮᱛᱟᱨ ᱱᱮᱛᱟᱨ ᱜᱮ ᱚᱱᱟ ᱩᱱᱟᱹᱜ ᱵᱷᱟᱜᱮ ᱧᱚᱜ ᱦᱚᱨᱚᱜ ᱵᱟᱸᱫᱮ ᱪᱟᱹᱭ᱾ ᱚᱱᱚ ᱚᱱᱠᱟ ᱫᱚ ᱵᱟᱭ ᱛᱟᱦᱮᱸ ᱞᱮᱱᱟ ᱯᱟᱹᱦᱤᱞ ᱫᱚ᱾ ᱯᱟᱹᱦᱤᱞ ᱫᱚ ᱢᱟᱱᱮ ᱥᱩᱫᱷᱩ ᱨᱟᱡ ᱞᱟᱪ ᱨᱮᱜᱮ ᱵᱟᱨ ᱵᱮᱲᱟᱭ ᱡᱚᱢᱮ ᱧᱟᱢ ᱞᱮᱠᱷᱟᱡ ᱜᱮ ᱟᱹᱰᱤ ᱢᱟᱨᱟᱝ ᱵᱮᱯᱟᱨ᱾
ᱦᱳᱭ ᱜᱚᱝᱠᱮ ᱞᱟᱦᱟ ᱛᱮᱫᱚ ᱞᱟᱡ ᱠᱚᱚᱨᱤᱡ ᱠᱷᱟᱱ ᱜᱮ ᱡᱷᱚᱛᱚ ᱠᱤᱪᱷᱩ ᱟᱨ ᱱᱮᱛᱟᱨ ᱫᱚ ᱡᱳᱩᱜᱽ ᱠᱚ ᱵᱚᱫᱚᱞᱚᱜ ᱠᱟᱱᱟ᱾ ᱦᱚᱨᱚᱜ ᱵᱟᱸᱫᱮ ᱨᱮᱱᱟᱜ ᱦᱚᱸ, ᱟᱫᱚ ᱚᱱᱟᱛᱮ ᱟᱫᱚ ᱱᱮᱛᱟᱨ ᱫᱚ ᱩᱸ ᱴᱟᱠᱟ ᱯᱚᱭᱥᱟ ᱨᱮᱱᱟᱜ ᱦᱚᱸ ᱞᱟᱹᱠᱛᱤ ᱢᱮᱱᱟᱜ ᱛᱟᱵᱚᱱᱟ ᱦᱩᱸ᱾ ᱩᱸ ᱱᱮᱛᱟᱨ ᱫᱚ, ᱜᱚᱱᱚᱝ ᱵᱟᱠᱷᱟᱱ ᱫᱚ ᱵᱟᱝ ᱦᱳᱭᱳᱜ ᱠᱟᱱ ᱛᱟᱵᱳᱱᱟ ᱪᱮᱫ ᱠᱟᱹᱢᱤ ᱦᱚᱸ᱾ ᱦᱩᱸ᱾
ᱱᱮᱛᱟᱨ ᱢᱟᱛᱚ ᱡᱚᱢ ᱧᱩ ᱢᱟᱵᱚᱱ ᱧᱟᱢ ᱮᱫ ᱜᱮᱭᱟ᱾ ᱚᱱᱟ ᱥᱟᱶᱛᱮ ᱟᱨᱚ, ᱱᱟᱱᱟ ᱦᱩᱱᱟᱹᱨ ᱦᱚᱨᱚᱜ ᱵᱟᱸᱫᱮ ᱵᱚᱱ ᱠᱷᱚᱡᱚᱜ ᱠᱟᱱᱟ᱾
ᱦᱳᱭ, ᱦᱳᱭ, ᱦᱳᱭ, ᱦᱳᱭ᱾ ᱦᱚᱨᱚᱜ ᱵᱟᱸᱫᱮ ᱫᱚ ᱞᱟᱹᱠᱛᱤᱜ ᱠᱟᱱ ᱜᱮᱭᱟ ᱥᱮ᱾